ᱦᱮᱞᱳ᱾
ᱦᱩᱸ, ᱡᱚᱦᱟᱨ ᱜᱮ ᱨᱚᱲ ᱠᱚ ᱟᱸᱡᱚᱢᱚᱜ ᱠᱟᱱ ᱜᱮᱭᱟ ᱥᱮ᱾
ᱦᱮᱸ ᱟᱸᱡᱚᱢᱚᱜ ᱠᱟᱱᱟ᱾
ᱦᱳᱭ, ᱛᱟᱦᱚᱞᱮ ᱪᱮᱜ ᱠᱚ ᱪᱤᱠᱟᱹ ᱵᱟᱲᱟ ᱦᱩᱭᱩᱜ ᱠᱟᱱᱟ?
ᱪᱮᱜ ᱦᱚᱸ ᱵᱟᱝ ᱦᱚᱜᱼᱚᱭ ᱨᱩᱢ ᱠᱚᱨᱮ ᱜᱮ ᱢᱮᱱᱟᱜ ᱞᱤᱧᱟ, ᱦᱮᱸ᱾ ᱵᱮᱥ ᱵᱟᱲᱟ ᱜᱮᱭᱟᱵᱤᱱ?
ᱦᱩᱸ ᱵᱮᱥ ᱵᱟᱲᱟ ᱜᱮ ᱛᱟᱦᱚᱞᱮ ᱚᱱᱛᱮ ᱫᱚ ᱦᱚᱭ, ᱫᱟᱜ, ᱥᱤᱛᱩᱝ ᱪᱮᱞᱠᱟ?
ᱦᱚᱭ ᱫᱟᱜ ᱫᱚ ᱛᱮᱦᱮᱹᱧ ᱫᱚ ᱥᱮᱨᱚᱠᱚᱢ ᱟᱵᱚᱦᱟᱣᱟ ᱫᱚ ᱵᱟᱹᱱᱩᱜᱼᱟ ᱥᱮᱨᱚᱠᱚᱢ ᱫᱚ᱾ ᱵᱟᱭ ᱫᱟᱜ ᱡᱟᱲᱤᱭ ᱠᱟᱫᱟ, ᱦᱚᱞᱟ ᱫᱚᱢᱮ ᱫᱟᱜ ᱠᱮᱫᱟᱭ ᱥᱮᱛᱟᱜ ᱠᱷᱚᱱᱟᱜ ᱟᱞᱮ ᱥᱮᱫ ᱫᱚ᱾ ᱦᱳᱭ ᱥᱮ ᱦᱮ ᱚᱱᱛᱮ ᱫᱚ ᱪᱮᱜ ᱞᱮᱠᱟ ᱟᱯᱮ ᱥᱮᱜ ᱫᱚ?
ᱛᱮ ᱦᱚᱸ ᱦᱚᱜᱼᱚᱭ ᱢᱮᱱᱟᱜ ᱜᱮᱭᱟ ᱫᱟᱜ ᱫᱚ ᱢᱮᱱᱠᱷᱟᱱ ᱚᱱᱠᱟ ᱫᱚ ᱵᱟᱭ ᱫᱟᱜ ᱵᱟᱲᱟᱭ ᱫᱟ᱾ ᱟᱫᱚ ᱨᱤᱢᱤᱞ ᱫᱚ ᱧᱮᱞᱚᱜ ᱠᱟᱱᱟ ᱟᱨ ᱥᱤᱛᱩᱝ ᱠᱟᱱ ᱜᱮᱭᱟ ᱫᱤᱱᱟᱹᱢᱟᱱ ᱫᱚ
ᱦᱮᱸᱛᱚ ᱱᱮᱛᱟᱨ ᱢᱟ ᱪᱟᱥ ᱫᱤᱱ ᱦᱮᱸᱥᱮ ᱪᱮᱫ ᱠᱚᱯᱮ ᱪᱟᱥ ᱵᱟᱲᱟᱭᱮᱫᱟ
ᱱᱤᱛᱚᱜ ᱫᱚ ᱦᱳᱲᱳ ᱠᱚᱜᱮ ᱪᱟᱥ ᱵᱟᱲᱟ ᱦᱩᱭᱩᱜ ᱠᱟᱱᱟ ᱟᱫᱚ ᱫᱟᱜ ᱢᱮᱱᱠᱷᱟᱱ ᱚᱱᱠᱟ ᱫᱚ ᱵᱟᱹᱱᱩᱜᱼᱟ ᱛᱚ ᱾ ᱛᱟᱦᱚᱞᱮ ᱚᱱᱠᱟᱟᱜᱮ ᱵᱟᱝ ᱪᱟᱥ ᱵᱟᱲᱟ ᱦᱩᱭᱩᱜ ᱠᱟᱱᱟ ᱾ ᱱᱤᱛᱚᱜ ᱫᱚ ᱛᱚᱞᱟ ᱛᱚ ᱜᱤᱰᱤ ᱦᱩᱭ ᱟᱠᱟᱱᱟ ᱵᱟᱝ ᱦᱟᱨᱟᱜ ᱠᱟᱱᱟ ᱠᱟᱱᱟ ᱦᱟᱸᱜ
ᱟᱪᱪᱷᱟ ᱟᱪᱪᱷᱟ ᱟᱞᱮ ᱢᱟ ᱦᱩᱭ ᱠᱟᱱ ᱛᱟᱞᱮᱭᱟ ᱜᱟᱯᱟ ᱢᱮᱭᱟᱝ ᱠᱷᱚᱱᱟᱜ ᱜᱮ ᱦᱩᱲᱩ ᱞᱮ ᱨᱚᱦᱚᱭᱟ ᱦᱮᱸᱥᱮ ᱱᱚᱜ ᱱᱚᱝᱠᱟᱱ ᱵᱮᱯᱟᱨ ᱾
ᱚ ᱟᱪᱪᱷᱟ ᱟᱪᱪᱷᱟ
ᱛᱟᱦᱞᱮ ᱚᱱᱛᱮ ᱫᱚ ᱪᱮᱫ ᱪᱮᱫ ᱦᱩᱲᱩ ᱠᱚᱯᱮ ᱨᱚᱦᱚᱭ ᱜᱮᱭᱟ?
ᱟᱞᱮ ᱱᱚᱛᱮ ᱫᱚ ᱵᱮᱥᱤᱨ ᱵᱷᱟᱜᱽ ᱜᱮ ᱥᱚᱨᱱᱚ ᱠᱚ ᱜᱚᱝᱜᱟ ᱠᱚ ᱦᱮᱸᱥᱮ ᱮᱢᱟᱱ ᱛᱮᱱᱟᱜ ᱜᱮ ᱵᱮᱥᱤ ᱧᱮᱞᱚᱜᱼᱟ ᱦᱮᱸᱥᱮ ᱾ ᱱᱟ ᱱᱤᱭᱟᱹ ᱡᱟ ᱡᱟᱹᱯᱩᱫ ᱫᱤᱱ ᱫᱚ ᱢᱟᱱᱮ ᱟᱥᱟᱲ ᱥᱟᱱ ᱫᱚ ᱚᱱᱟ ᱠᱚᱜᱮ ᱵᱤᱥᱤ ᱨᱚᱦᱚᱭ ᱦᱩᱭᱩᱜᱼᱟ ᱦᱮᱸ
ᱟᱪᱪᱷᱟ ᱟᱪᱪᱷᱟ ᱵᱩᱡᱷᱟᱹᱣ ᱠᱮᱫ ᱜᱤᱭᱟᱹᱧ᱾ ᱦᱮᱸ ᱱᱚᱛᱮ ᱢᱮᱱᱟᱜᱼᱟ ᱡᱮᱞᱮᱧ ᱦᱩᱲᱩ, ᱠᱷᱟᱴᱚ ᱦᱩᱲᱩ ᱟᱨ ᱡᱟᱦᱟᱸ ᱠᱚ ᱞᱟᱹᱭᱟ ᱢᱤᱫᱴᱮᱱ ᱫᱚ ᱯᱟᱭᱮᱥ ᱦᱩᱲᱩ ᱦᱳᱭᱥᱮ
ᱯᱟᱭ ᱥᱳᱲᱩ ᱦᱮᱸ ᱦᱮᱸ ᱦᱮᱸ ᱚᱱᱟᱨᱮ ᱢᱤᱫᱼᱼ ᱯᱚᱠᱠᱷᱮ ᱵᱷᱟᱜᱤ ᱯᱨᱚᱯᱷᱤᱴ ᱢᱮᱱᱟᱜᱼᱟ ᱚᱱᱟ ᱯᱟᱭᱮᱥ ᱦᱩᱲᱩ ᱨᱮ ᱚᱱᱠᱟᱢ ᱨᱚᱦᱚᱭ ᱠᱮᱫᱟ ᱢᱤᱫᱼᱼ ᱫᱮᱲ ᱵᱤᱜᱷᱟᱹ ᱦᱮᱸᱥᱮ ᱛᱟᱨᱯᱚᱨᱮ ᱚᱱᱟ ᱨᱚᱦᱚᱭ ᱠᱟᱛᱮᱜ ᱟᱢᱼᱼ ᱯᱚᱨᱮᱛᱮ ᱚᱱᱟᱢ ᱟᱠᱷᱨᱤᱧ ᱫᱟᱲᱮᱭᱟᱜᱼᱟ ᱦᱮᱸᱥᱮ ᱾ ᱡᱷᱚᱛᱚ ᱦᱚᱲ ᱜᱮ ᱚᱱᱟ ᱫᱚ ᱠᱚᱢ ᱵᱮᱥᱤ ᱠᱤᱨᱤᱧ ᱟᱠᱷᱨᱤᱧ ᱫᱚ ᱦᱩᱭᱩᱜ ᱜᱮᱭᱟ
ᱵᱟᱝ ᱾ ᱦᱮᱸ ᱟᱨ ᱱᱚᱣᱟ ᱫᱚ ᱢᱮᱱᱠᱷᱟᱱ ᱡᱷᱚᱛᱚ ᱦᱚᱲᱟᱜ ᱜᱮ ᱱᱚᱣᱟ ᱫᱚᱨᱠᱟᱨ ᱜᱮ ᱦᱮᱸᱥᱮ ᱡᱟᱦᱟᱱᱟᱜ
ᱮᱠᱫᱚᱢ
ᱦᱮᱸ ᱛᱟᱦᱚᱞᱮ ᱚᱱᱛᱮ ᱫᱚ ᱪᱮᱫ
ᱟᱞᱮ ᱤᱭᱟᱹ ᱛᱮᱞᱮ ᱥᱤ ᱦᱚᱪᱚᱭ ᱜᱮᱭᱟ ᱪᱮᱫ ᱠᱚ ᱞᱟᱹᱭᱟᱼᱼ
ᱫᱟᱲᱤ ᱛᱮ
ᱦᱮᱸ ᱮᱢᱱᱤ ᱱᱮᱛᱟᱨ ᱧᱮᱞᱚᱜᱚᱜ ᱠᱟᱱᱟ ᱮᱠᱷᱚᱱ ᱫᱚᱼᱼ ᱱᱟᱦᱮᱞ ᱠᱚᱛᱮ ᱫᱚ ᱵᱮᱥᱤ ᱫᱚ ᱵᱟᱠᱚ ᱥᱤ ᱦᱚᱪᱚᱭᱮᱫᱟ, ᱟᱨ ᱚᱱᱟ ᱠᱚᱛᱮ ᱥᱚᱢᱚᱭ ᱦᱚᱸ ᱞᱟᱜᱟᱜ ᱠᱟᱱᱟ᱾ ᱦᱮᱸᱥᱮ ᱟᱨ ᱚᱱᱠᱟ ᱤᱭᱟᱹ ᱦᱚᱸ ᱚᱱᱠᱟ ᱤᱭᱟᱹ ᱦᱚᱸ ᱫᱚᱨᱠᱟᱨ ᱦᱮᱸ ᱵᱟᱝ ᱚᱱᱠᱟᱱ ᱥᱤ ᱦᱚᱲ ᱦᱚᱸ ᱫᱚᱨᱠᱟᱨ ᱱᱮᱛᱟᱨ ᱫᱚ ᱚᱱᱠᱟ ᱥᱤ ᱥᱤ ᱠᱚᱦᱚᱸ ᱵᱟᱠᱚ ᱵᱟᱲᱟᱭᱟ ᱦᱮᱸᱥᱮ ᱱᱮᱛᱟᱨ ᱨᱮᱱ ᱟᱫᱷᱩᱱᱤᱠ ᱡᱩᱜᱽᱼᱼ ᱟᱹᱛᱩ ᱨᱮᱱ ᱦᱚᱲ ᱠᱚᱫᱚ ᱦᱮᱸ ᱥᱮ ᱥᱤ ᱠᱚᱦᱚᱸ ᱵᱟᱠᱚ ᱵᱟᱲᱟᱭᱟ ᱱᱮᱛᱟᱨ ᱫᱚ ᱨᱩᱴᱟᱨ ᱛᱮᱜᱮ ᱦᱮᱸᱥᱮ ᱯᱟᱣᱟᱨ ᱴᱤᱞᱟᱨ ᱠᱚ ᱞᱳᱴᱟᱨ ᱠᱚ ᱱᱚᱣᱟ ᱛᱮᱜᱮ ᱥᱤ ᱦᱩᱭᱩᱜ ᱠᱟᱱᱟ ᱟᱯᱮ ᱚᱱᱛᱮ ᱫᱚ ᱪᱮᱫ ᱞᱮᱠᱟ
ᱦᱳᱭ ᱟᱞᱮ ᱫᱚ ᱥᱤ ᱦᱚᱪᱚᱭ ᱜᱮᱭᱟ ᱢᱮᱱᱠᱷᱟᱱ ᱟᱞᱮ ᱫᱚ ᱢᱤᱥᱤᱱ ᱛᱮᱫᱚ ᱵᱟᱝᱞᱮ ᱥᱤᱼᱼ ᱥᱤ ᱥᱤ ᱦᱚᱪᱚᱭ ᱜᱮᱭᱟ ᱦᱮᱸᱥᱮ ᱾ ᱚᱱᱟ ᱨᱮᱫᱚ ᱠᱟᱹᱣᱰᱤ ᱠᱚ ᱞᱟᱜᱟᱜᱼᱟ ᱾ ᱟᱫᱚ ᱠᱟᱹᱣᱰᱤ ᱠᱚ ᱢᱮᱱᱟᱜ ᱫᱚ ᱢᱮᱱᱟᱜᱼᱟ ᱢᱮᱱᱠᱷᱟᱱᱼᱼ ᱠᱷᱟᱱ ᱚᱱᱟ ᱫᱚ ᱚᱱᱟ ᱛᱮᱫᱚ ᱵᱟᱝᱞᱮ ᱥᱤ ᱚᱪᱚᱭ ᱜᱮᱭᱟ ᱱᱤᱡᱮ ᱛᱮᱜᱮᱞᱮ ᱥᱤ ᱜᱮᱭᱟ ᱦᱳᱭ ᱥᱮ ᱾ ᱟᱨ ᱟᱞᱮ ᱫᱚ ᱥᱤ ᱦᱳᱲ ᱞᱮ ᱞᱟᱜᱟᱣ ᱠᱚᱣᱟ ᱚᱱᱠᱟ ᱯᱮᱭᱟ ᱯᱩᱱᱭᱟ ᱱᱟᱦᱮᱞ ᱢᱮᱱᱟᱜ ᱛᱟᱞᱮᱭᱟ᱾ ᱢᱤᱫ ᱫᱷᱟᱣ ᱨᱮ ᱜᱮᱞᱮ ᱞᱟᱜᱟᱣᱼᱟ ᱪᱟᱵᱟ ᱜᱚᱫᱚᱜ ᱢᱤᱫ ᱜᱷᱟᱹᱲᱤᱡ ᱛᱮ
ᱟᱪᱪᱷᱟ ᱟᱹᱰᱤ ᱱᱟᱯᱟᱭ ᱟᱸᱡᱚᱢ ᱠᱟᱛᱮᱜ ᱨᱟᱹᱥᱠᱟᱹᱧ ᱵᱩᱡ ᱠᱮᱫᱟ ᱦᱮᱸᱥᱮ ᱾ ᱟᱪᱪᱷᱟ ᱟᱯᱮ ᱫᱚ ᱚᱠᱟ ᱞᱮᱠᱟᱯᱮ ᱪᱟᱥᱟ ᱢᱟᱱᱮ ᱢᱤᱫ ᱫᱷᱟᱣ ᱜᱮᱯᱮ ᱪᱟᱥᱟ ᱥᱮ ᱵᱟᱨ ᱫᱷᱟᱣ ᱢᱟᱱᱮ? ᱚᱠᱟᱮᱠᱟ ᱴᱟᱭᱤᱯ ᱟᱯᱮ ᱫᱚ ᱦᱮᱸᱥᱮ᱾
ᱦᱳᱭ ᱟᱞᱮ ᱫᱚ ᱥᱮᱨᱢᱟᱟᱨ ᱨᱮ ᱢᱤᱫ ᱫᱷᱟᱣᱞᱮ ᱪᱟᱥᱟ ᱠᱟᱨᱚᱱᱼᱼ ᱫᱟᱜ ᱠᱚᱨᱮᱱᱟᱜ ᱮᱱᱮᱡ ᱟᱱᱟᱴᱟᱜ ᱮᱴᱠᱮᱴᱚᱬᱮ ᱠᱚ ᱢᱮᱱᱟᱜ ᱟᱥᱮ
ᱦᱳᱭ ᱦᱳᱭ
ᱦᱳᱭ ᱚᱱᱟᱛᱮ ᱥᱮᱨᱢᱟ ᱨᱮ ᱢᱤᱫᱷᱟᱣᱞ ᱜᱮᱞᱮ ᱪᱟᱥᱟ
ᱟᱪᱪᱷᱟ ᱟᱹᱰᱤ ᱱᱟᱯᱟᱭ ᱾ ᱟᱞᱮ ᱥᱮᱫ ᱫᱚ ᱵᱟᱨ ᱫᱷᱟᱣ ᱜᱮ ᱪᱟᱥ ᱦᱩᱭᱩᱜᱼᱟ, ᱢᱤᱫ ᱫᱷᱟᱣ ᱫᱚ ᱦᱚᱸᱜ-ᱚᱭ ᱵᱚᱨᱥᱟ ᱨᱮ ᱟᱨ ᱢᱤᱫ ᱫᱷᱟᱣ ᱫᱚ ᱫᱷᱚᱨᱚᱱ ᱢᱟᱱᱮ ᱡᱟᱦᱟᱸ ᱥᱤᱛ ᱛᱩᱝ ᱨᱮ ᱢᱤᱫ ᱫᱷᱟᱣ ᱚᱱᱮ ᱵᱟᱠᱚ ᱪᱟᱥᱟ ᱦᱳᱭ ᱚᱱᱮ ᱚᱱᱠᱟ ᱟᱨᱠᱤ᱾
ᱟᱫᱚ ᱟᱯᱮᱥᱮᱫ ᱫᱚ ᱫᱟᱜ ᱡᱟᱹᱱᱤᱡ ᱠᱷᱟᱱ ᱟᱯᱮ ᱫᱚ ᱥᱚᱵᱽ ᱥᱚᱢᱚᱭ ᱯᱮ ᱧᱟᱢ ᱜᱮᱭᱟ? ᱢᱟᱱᱮ ᱚᱱᱛᱮ ᱫᱚ ᱫᱟᱜ ᱛᱟᱦᱮᱱ ᱜᱮᱭᱟ ᱥᱮ ᱚᱱᱟ ᱠᱷᱟᱹᱛᱤᱨ ᱫᱷᱚᱨᱚᱱ ᱯᱮ ᱨᱚᱦᱚᱭ ᱜᱮᱭᱟ ᱫᱷᱚᱨᱚᱱ ᱦᱩᱲᱩ᱾
ᱦᱮᱸ, ᱫᱷᱚᱨᱚᱱ ᱦᱩᱲᱩ ᱞᱮ ᱨᱚᱦᱚᱭ ᱜᱮᱭᱟ ᱦᱚᱸᱜ-ᱚ ᱱᱚᱝᱠᱟᱱ ᱵᱮᱯᱟᱨ᱾ ᱥᱚᱨᱠᱟᱨ ᱠᱷᱚᱱᱟᱜ ᱢᱤᱱᱤ ᱠᱚᱠᱚ ᱮᱢ ᱟᱠᱟᱱᱟ ᱦᱮᱸ ᱥᱮ, ᱥᱟᱢ ᱢᱟᱨᱥᱟᱞ ᱠᱚ, ᱢᱤᱱᱤ ᱠᱚ, ᱛᱟᱦᱚᱞᱮ ᱪᱟᱥᱵᱟᱥ ᱫᱚ ᱢᱚᱴᱟᱢᱩᱴᱤ ᱠᱚᱢ ᱥᱮ ᱠᱚᱢ ᱦᱩᱭᱩᱜ ᱜᱮᱛᱟ ᱞᱮᱭᱟ ᱦᱮᱸ ᱥᱮ᱾
ᱦᱩᱸ ᱵᱩᱡᱷᱟᱹᱣ, ᱢᱮᱱᱠᱷᱟᱱ ᱦᱚᱸᱜ-ᱚ ᱱᱟ ᱡᱟᱦᱟᱸ ᱦᱩᱭᱩᱜ ᱠᱟᱱᱟ ᱟᱥᱟᱲ ᱵᱚᱸᱜᱟ ᱦᱮᱸ ᱥᱮ᱾ ᱞᱟᱹᱭᱟᱠᱚ ᱱᱚᱣᱟ ᱟᱥᱟᱲ ᱵᱚᱸᱜᱟ ᱫᱚ ᱫᱚᱢᱮ ᱫᱟᱜᱟᱭ, ᱟᱨ ᱱᱚᱰᱮ ᱧᱮᱞᱚᱜ ᱠᱟᱱᱟ ᱡᱮ ᱟᱥᱟᱲ ᱵᱚᱸᱜᱟ ᱫᱚ ᱚᱝᱠᱟ ᱫᱟᱜ ᱜᱮ ᱵᱟᱭ ᱫᱟᱜ ᱮᱫᱟ᱾
ᱦᱩᱸᱻ ᱟᱫᱚ ᱫᱟᱜ ᱨᱮᱱᱟᱜ ᱚᱱᱮ ᱢᱤᱫᱴᱟᱝ ᱜᱮ ᱠᱟᱨᱚᱱ ᱦᱚᱸᱜ-ᱚᱭ ᱯᱚᱨᱤᱵᱮᱥ ᱫᱷᱩᱥᱚᱱ ᱦᱮᱸ ᱥᱮ᱾
ᱦᱩᱸ᱾
ᱟᱵᱚᱦᱟᱣᱟ ᱠᱷᱟᱨᱟᱯᱚᱜ ᱠᱟᱱᱟ, ᱦᱮᱸ᱾
ᱦᱩᱸ᱾
ᱠᱚᱞᱠᱟᱨᱠᱷᱟᱱᱟ ᱠᱚ ᱨᱮᱱᱟᱜ ᱫᱷᱩᱶᱟᱹ ᱠᱚ, ᱛᱮ ᱛᱟᱯᱚᱨ ᱦᱚᱸᱜᱚᱭ ᱯᱞᱟᱥᱴᱤᱠ ᱟᱵᱚᱨᱡᱚᱱᱟ ᱠᱚᱛᱮ ᱦᱮᱸ ᱥᱮ, ᱟᱨ ᱚᱥ ᱥᱚᱢᱚᱭ ᱨᱮ ᱦᱚᱸᱜ-ᱚᱭ ᱱᱤᱢᱱᱚ ᱪᱟᱯ ᱫᱟᱜ ᱡᱟᱹᱲᱤ ᱮᱫᱟᱭ ᱦᱮᱸ ᱥᱮ᱾ ᱱᱚᱣᱟ ᱠᱚᱫᱚ ᱮᱠᱮᱵᱟᱨᱮ ᱚᱥᱟᱵᱷᱟᱵᱤᱠ ᱢᱤᱫᱴᱟᱝ ᱵᱮᱯᱟᱨ, ᱦᱮᱸ ᱵᱟᱝ? ᱦᱚᱸᱜ-ᱚ ᱱᱚᱝᱠᱟᱱ ᱵᱮᱯᱟᱨ, ᱤᱱᱟᱹᱛᱮ ᱱᱚᱜ ᱱᱚᱝᱠᱟ ᱦᱩᱭᱩᱜ ᱠᱟᱱᱟ ᱚᱥᱚᱢᱚᱭ ᱨᱮ ᱫᱟᱜ ᱫᱟᱭ ᱧᱮᱞ ᱢᱮ, ᱧᱮᱞᱚᱜᱚᱜ ᱠᱟᱱᱟ ᱡᱮ ᱨᱟᱵᱟᱝ ᱫᱤᱱ ᱦᱚᱸᱭ ᱫᱟᱜᱟ᱾ ᱦᱮᱸ, ᱥᱟᱠᱨᱟᱛ, ᱥᱟᱠᱨᱟᱛ ᱯᱚᱨᱚᱵᱽ ᱦᱩᱭᱩᱜᱼᱟ, ᱩᱱ ᱥᱚᱢᱚᱭ ᱧᱮᱞᱚᱜ ᱠᱟᱱᱟ ᱫᱟᱜ ᱫᱟᱭ᱾ ᱦᱮᱸ ᱥᱮ, ᱱᱚᱣᱟ ᱠᱚᱫᱚ ᱠᱤᱱᱛᱩ ᱫᱟᱜ ᱨᱮᱱᱟᱜ ᱢᱩᱥᱨᱩᱢ ᱫᱚ ᱵᱟᱝ ᱠᱟᱱᱟ ᱡᱮᱦᱮᱛᱩ ᱦᱮᱸ ᱵᱟᱝ᱾ ᱟᱻ ᱫᱟᱜ ᱮᱫᱟᱭ ᱚᱱᱮ ᱚᱝᱠᱟ᱾
ᱡᱚᱠᱷᱚᱱ ᱫᱟᱜ ᱫᱚᱨᱠᱟᱨ ᱩᱱ ᱫᱚ ᱫᱟᱜ ᱫᱚ ᱵᱟᱭ ᱡᱟᱹᱲᱤᱭᱟ᱾
ᱩᱱ ᱫᱚ ᱵᱟᱭ ᱡᱟᱹᱲᱤᱭᱟ ᱦᱳᱭ᱾ ᱦᱮᱸ, ᱟᱥᱟᱲ ᱵᱚᱸᱜᱟ ᱢᱩᱪᱟᱹᱫ ᱮᱱ ᱨᱮᱦᱚᱸ ᱴᱷᱤᱠ-ᱴᱷᱟᱠ ᱫᱟᱜ ᱫᱚ ᱵᱟᱝ ᱦᱩᱭᱩᱜ ᱠᱟᱱᱟ ᱪᱟᱵᱟᱭᱮᱱᱟ᱾ ᱥᱟᱱ ᱵᱚᱸᱜᱟ ᱵᱚᱞᱚᱱᱟ ᱟᱨ ᱦᱚᱸᱜᱼᱚᱭ ᱛᱚ ᱫᱟᱜ ᱡᱟᱹᱲᱤ ᱨᱮᱱᱟᱜ ᱠᱳᱱᱳ ᱵᱷᱟᱜᱮ ᱞᱚᱠᱠᱷᱚᱱ ᱫᱚ ᱥᱮᱨᱚᱠᱚᱢ ᱵᱟᱹᱱᱩᱜᱼᱟ, ᱵᱟᱠᱷᱟᱱ ᱞᱟᱦᱟᱛᱮᱱ ᱫᱚ ᱞᱟᱦᱟᱛᱮ ᱦᱚᱲ ᱫᱚ ᱦᱚᱸᱜᱼᱚᱭ ᱟᱥᱟᱲ ᱵᱚᱸᱜᱟ ᱯᱳᱭᱞᱳ ᱠᱷᱚᱱ ᱜᱮ ᱦᱩᱲᱩ ᱠᱚ ᱨᱚᱦᱚᱭᱟ᱾
ᱦᱮᱸ, ᱮᱠᱫᱚᱢ ᱦᱮᱸ᱾
ᱦᱮᱸ, ᱟᱨ ᱱᱤᱭᱟᱹ ᱫᱷᱟᱣ ᱫᱚ ᱚᱱᱠᱟ ᱫᱚ ᱵᱟᱝ ᱧᱮᱞᱚᱜᱚᱜ ᱠᱟᱱᱟ᱾ ᱚᱱᱮ ᱚᱱᱠᱟ ᱯᱚᱨᱤᱵᱮᱥ ᱤᱭᱟᱹ ᱫᱩᱥᱟᱹᱜ ᱠᱟᱱᱟ, ᱩᱸᱻ ᱟᱵᱚᱦᱟᱣᱟ ᱠᱷᱟᱨᱟᱯᱚᱜ ᱠᱟᱱᱟ, ᱦᱚᱭ ᱦᱤᱸᱥᱤᱫ ᱵᱟᱹᱲᱤᱡᱚᱜ ᱠᱟᱱᱟ, ᱦᱮᱸ ᱵᱟᱝ? ᱦᱚᱸᱜ-ᱚ ᱱᱚᱝᱠᱟ ᱧᱮᱞᱚᱜᱚᱜ ᱠᱟᱱᱟ, ᱦᱩᱸ ᱛᱚ᱾
ᱛᱟᱞᱦᱮ ᱦᱚᱸᱜ-ᱚ ᱱᱟ ᱡᱟᱦᱟᱸ ᱯᱮ ᱥᱤ ᱦᱚᱪᱚᱭ ᱦᱮᱸ ᱥᱮ ᱠᱷᱮᱛ ᱠᱚ, ᱟᱨ ᱛᱟᱦᱞᱮ ᱩᱱᱫᱚ ᱨᱚᱠᱚᱡ, ᱜᱚᱸᱜᱷᱟ, ᱠᱟᱴᱠᱚᱢ, ᱦᱟᱹᱠᱩ ᱠᱚ ᱩᱰᱩᱜ ᱵᱟᱲᱟ ᱜᱮᱭᱟ ᱥᱮ ᱵᱟᱝ?
ᱩᱰᱩᱝ ᱵᱟᱲᱟᱜ ᱜᱮᱭᱟ ᱠᱚ ᱪᱮᱫᱟᱜ ᱥᱮ ᱟᱞᱮ ᱚᱱᱛᱮ ᱫᱚᱻ ᱤᱭᱟᱹ ᱢᱤᱱᱤ ᱠᱚᱨᱮᱱᱟᱜ ᱫᱟᱜ ᱠᱚ ᱤᱭᱟᱹ ᱠᱚᱨᱮᱱᱟᱜ ᱫᱟᱜ ᱠᱚ ᱥᱚᱪᱚᱨᱪᱚᱨ ᱛᱟᱦᱮᱱ ᱜᱮᱭᱟ ᱛᱚ᱾ ᱛᱟᱦᱞᱮ ᱨᱚᱠᱚᱡ, ᱜᱚᱸᱜᱷᱟ, ᱠᱟᱴᱠᱚᱢ, ᱛᱟᱯᱚᱨᱮ ᱩᱝᱠᱩ ᱪᱤᱞᱤ ᱠᱚ ᱢᱮᱛᱟ ᱠᱚᱣᱟ, ᱮᱸᱻ ᱦᱟᱹᱠᱩ ᱠᱚ ᱩᱝᱠᱩ ᱠᱚ ᱧᱟᱢᱚᱜ ᱜᱮᱭᱟ ᱠᱚ᱾
ᱦᱩᱸ᱾
ᱦᱮᱸ, ᱛᱟᱦᱚᱴᱞᱮ ᱟᱹᱰᱤ ᱨᱟᱹᱥᱠᱟᱹ ᱟᱨ ᱠᱤ᱾ ᱥᱟᱵᱞᱮ ᱪᱟᱞᱟᱜ-ᱟ ᱟᱹᱜᱩ ᱠᱚᱣᱟᱞᱮ, ᱦᱮᱸ᱾
ᱦᱳᱭ᱾
ᱵᱟᱲᱟ ᱠᱚ ᱟᱹᱰᱤ ᱪᱮᱦᱨᱟ ᱵᱩᱡᱷᱟᱹᱜᱼᱟ᱾ ᱟᱯᱮ ᱚᱱᱛᱮ ᱫᱚ?
ᱦᱮᱸ, ᱟᱞᱮ ᱱᱚᱛᱮ ᱦᱚᱸ ᱠᱚ ᱧᱟᱢᱚᱜ ᱜᱮᱭᱟ ᱩᱱᱠᱩ ᱠᱚᱜᱮ ᱟᱫᱚ ᱢᱮᱱᱠᱷᱟᱱ ᱠᱟᱴᱠᱚᱢ ᱫᱚ ᱟᱹᱰᱤ ᱡᱟᱥ ᱛᱤ ᱜᱮᱠᱚ ᱛᱟᱦᱮᱱ ᱜᱮᱭᱟ ᱟᱞᱮᱥᱮᱫ ᱫᱚ᱾ ᱚᱱᱛᱮ ᱫᱚ ᱪᱮᱫ ᱞᱮᱠᱟ ᱡᱟᱹᱥᱛᱤ ᱜᱮᱠᱚ ᱛᱟᱦᱮᱱ ᱜᱮᱭᱟ ᱥᱮ ᱠᱚᱢ ᱪᱟᱵᱟ ᱟᱠᱟᱱᱟ ᱠᱚ?
ᱪᱮᱫ ᱟᱞᱮ ᱥᱮᱫ?
ᱦᱳᱭ, ᱠᱟᱴᱠᱚᱢ ᱠᱚ᱾
ᱫᱚ ᱧᱮᱞᱚᱜ ᱠᱟᱱᱟ ᱱᱮᱛᱟᱨ ᱫᱚ ᱞᱟᱦᱟ ᱛᱮᱫᱚ ᱟᱹᱰᱤ ᱡᱟᱹᱥᱛᱤ ᱜᱮᱠᱚ ᱧᱟᱢᱚᱜ ᱠᱟᱱ ᱛᱟᱦᱮᱸᱫ, ᱱᱮᱛᱟᱨ ᱫᱚ ᱟᱫᱚ ᱥᱮ ᱨᱚᱠᱚᱢ ᱚᱱᱮ ᱧᱮᱞᱚᱜᱚᱜ ᱠᱟᱱᱟ ᱡᱮ ᱥᱟᱨ ᱠᱚᱠᱚ ᱮᱢ ᱮᱫᱟ ᱦᱮᱸ ᱠᱤᱴᱱᱟᱥᱚᱠ ᱥᱟᱨ ᱠᱚ ᱦᱮᱸᱥᱮ ᱟᱹᱰᱤ ᱨᱚᱠᱚᱢ ᱮᱸ ᱜᱷᱟᱥ ᱠᱚ ᱚᱱᱮ ᱪᱮᱫ, ᱮᱥᱯᱨᱮ ᱠᱚᱠᱚ ᱮᱢᱟᱜ ᱠᱟᱱᱟ ᱜᱷᱟᱥ ᱜᱚᱡ ᱚᱱᱟ ᱠᱚ ᱤᱭᱟᱹ ᱤᱯᱷᱮᱠᱴ ᱛᱮ ᱱᱮᱛᱟᱨ ᱫᱚ ᱧᱮᱞᱚᱜ ᱠᱟᱱᱟ ᱵᱮᱥᱤ ᱫᱚ ᱦᱤᱡᱩᱜ ᱧᱟᱢ ᱫᱚᱠᱚ ᱧᱟᱢᱚᱜ ᱠᱟᱱᱟ ᱮᱠᱮᱵᱟᱨᱮ ᱵᱟᱠᱚ ᱵᱤᱞᱩᱯᱛᱚ ᱪᱟᱵᱟ ᱠᱟᱱᱟ ᱧᱟᱢ ᱫᱚᱠᱚ ᱧᱟᱢᱚᱜ ᱠᱟᱱᱟ ᱮᱠᱮᱵᱟᱨᱮ ᱠᱚᱢ ᱯᱚᱨᱤᱢᱟᱱ ᱟᱫᱚ ᱫᱤᱱᱮᱨ ᱯᱚᱨ ᱫᱤᱱ ᱥᱮᱨᱢᱟ ᱠᱮ ᱥᱮᱨᱢᱟ ᱟᱫᱚ ᱩᱱᱠᱩ ᱦᱚᱸ ᱟᱫᱚ ᱧᱮᱞ ᱢᱮ ᱠᱤᱪᱷᱩ ᱫᱤᱱ ᱯᱚᱨᱮ ᱟᱫᱚ ᱵᱟᱝᱠᱚ ᱧᱟᱢᱚᱜᱼᱟ ᱟᱫ ᱛᱩᱫ ᱟᱨᱠᱤ ᱚᱱᱮ ᱚᱱᱠᱟᱱ ᱵᱮᱯᱟᱨ
ᱦᱳᱭ ᱮᱠᱫᱚᱢ ᱜᱮ ᱟᱫᱚ ᱟᱵᱚᱣᱟᱜ ᱡᱟᱦᱟᱸ ᱞᱟᱦᱟ ᱛᱮᱱᱟᱜ ᱥᱟᱨ ᱛᱟᱦᱮᱸ ᱠᱟᱱᱟ ᱡᱟᱦᱟᱸ ᱠᱚ ᱞᱟᱹᱭᱟ ᱢᱟᱱᱮ ᱜᱩᱨᱤᱡ ᱠᱚᱛᱮ ᱵᱚᱱ ᱪᱟᱥ ᱛᱟᱦᱮᱸᱜᱼᱟ ᱥᱮ ᱦᱚᱜᱼ ᱚᱱᱟ ᱠᱚᱫᱚ ᱠᱚᱢ ᱪᱟᱵᱟᱜ ᱠᱟᱱᱟ ᱥᱮ ᱦᱮᱸᱥᱮ ᱛᱟᱦᱚᱞᱮ ᱚᱱᱟ ᱵᱟᱡᱟᱨ ᱨᱮᱱᱟᱜ ᱥᱟᱨ ᱠᱚ ᱠᱷᱟᱹᱛᱤᱨ ᱚᱱᱟ ᱩᱱ ᱩᱱᱠᱩ ᱡᱟᱦᱟᱸ ᱡᱤᱱᱤᱥ ᱠᱚ ᱛᱟᱦᱮᱸᱱ ᱛᱟᱦᱮᱸᱜᱼᱟ ᱩᱱᱠᱩ ᱠᱚ ᱟᱫ ᱪᱟᱵᱟᱜ ᱠᱟᱱᱟ ᱛᱚ ᱟᱵᱚ ᱱᱚᱣᱟ ᱠᱩ ᱵᱟᱧᱪᱟᱣ ᱞᱟᱹᱜᱤᱫ ᱛᱮ ᱪᱮᱫ ᱪᱤᱠᱟᱹ ᱫᱚᱨᱠᱟᱨ ᱟᱵᱚᱱ ᱠᱟᱱᱟ
ᱟᱵᱚ ᱫᱚ ᱩᱱᱠᱩ ᱵᱟᱧᱪᱟᱣ ᱞᱟᱹᱜᱤᱫ ᱛᱮ ᱱᱤᱛᱚᱜ ᱟᱵᱚ ᱵᱚᱱ ᱪᱮᱥᱴᱟᱭ ᱢᱟ ᱡᱟᱛᱮ ᱥᱚᱨᱵᱚ ᱥᱚᱯ ᱛᱷᱮᱠᱮ ᱵᱮᱥᱤ ᱡᱟᱹᱥᱛᱤ ᱯᱚᱨᱤᱢᱟᱱ ᱪᱟᱥ ᱚᱱᱟ ᱤᱭᱩᱨᱤᱭᱟᱹ ᱠᱚ ᱮᱸᱜ ᱛᱟᱨᱯᱚᱨᱮ ᱟᱹᱰᱤ ᱨᱚᱠᱚᱢ ᱥᱟᱨ ᱠᱚ ᱢᱮᱱᱟᱜᱼᱟ ᱠᱤᱴᱱᱟᱥᱚᱠ ᱮ ᱜᱚᱡ ᱨᱟᱱ ᱠᱚ ᱚᱱᱟ ᱠᱚ ᱡᱟᱛᱮ ᱠᱚᱢ ᱵᱚᱱ ᱵᱮᱣᱦᱟᱨ ᱢᱟ ᱦᱮᱸᱥᱮ ᱡᱳᱭᱵᱚ ᱥᱟ ᱥᱟᱨ ᱵᱚᱱ ᱵᱮᱵᱚᱦᱟᱨ ᱢᱟ ᱨᱟᱥᱟᱭᱚᱱᱤᱠ ᱥᱟᱨ ᱵᱮᱵᱚᱦᱟᱨ ᱵᱟᱝ ᱠᱟᱛᱮ ᱡᱚᱭᱵᱚ ᱥᱟᱨ ᱵᱮᱵᱚᱦᱟᱨ ᱞᱮᱠᱷᱟᱱ ᱟᱹᱰᱤ ᱱᱟᱯᱟᱭᱚᱜᱼᱟ ᱟᱨᱠᱤ, ᱠᱷᱮᱛ ᱵᱟ. ᱛ ᱦᱚᱸ ᱵᱷᱟᱜᱮ ᱛᱟᱦᱮᱸᱱᱟ ᱛᱟᱨᱯᱚ ᱨᱮ ᱩᱱᱠᱩ ᱡᱤᱵ ᱡᱤᱭᱟᱹᱞᱤ ᱡᱟᱦᱟᱸᱭ ᱢᱮᱱᱟᱜ ᱠᱚᱣᱟ, ᱦᱮᱸᱥᱮ ᱩᱱᱠᱩ ᱠᱷᱮᱛ ᱨᱮᱱ ᱡᱤᱵᱽ ᱡᱤᱭᱟᱹᱞᱤ ᱯᱚᱠᱟ ᱢᱟᱠᱚᱲ ᱩᱱᱠᱩ ᱦᱚᱸ ᱱᱟᱯᱟᱭ ᱠᱚ ᱛᱟᱦᱮᱸᱱ ᱢᱟ ᱪᱮᱫᱟᱜ ᱥᱮ ᱩᱱᱠᱩ ᱡᱩᱫᱤ ᱱᱟᱯᱟᱭ ᱠᱚ ᱛᱟᱦᱮᱸᱱᱟ ᱟᱵᱚ ᱠᱷᱮᱛ ᱵᱟᱹᱫᱽ ᱨᱮᱱᱟᱜ ᱚᱛ ᱦᱟᱥᱟ ᱠᱩ ᱩᱨᱵᱚᱨ ᱛᱟᱦᱮᱸᱱᱟ ᱵᱷᱟᱜᱮ ᱛᱟᱦᱮᱸᱱᱟ ᱥᱮ ᱪᱮᱫ ᱮᱢ ᱞᱟᱹᱭᱟ, ᱦᱮᱸ
ᱮᱠᱫᱚᱢ ᱮᱠᱫᱚᱢ ᱟᱫᱚ ᱦᱚᱸᱜᱼᱱᱟ ᱠᱚᱜᱮ ᱚᱱᱮ ᱟᱵᱚ ᱴᱟᱝ ᱟᱹᱰᱤ ᱟᱹᱰᱤ ᱜᱟᱱ ᱢᱟᱹᱱᱢᱤ ᱜᱮ ᱵᱟᱝᱠᱚ ᱵᱩᱡᱷᱟᱹᱣ ᱫᱟ ᱡᱮ ᱟᱵᱚ ᱡᱟᱦᱟᱸ ᱪᱟᱥ ᱞᱟᱹᱜᱤᱫ ᱥᱟᱨ ᱵᱚᱱ ᱮᱢᱟᱜ ᱠᱟᱱᱟ ᱚᱱᱟ ᱫᱚ ᱵᱤᱥ ᱜᱮᱭᱟ ᱢᱮᱱᱠᱷᱟᱱ ᱡᱟᱦᱟᱸ ᱩᱱᱠᱩ ᱡᱤᱭᱟᱹᱞᱤ ᱞᱟᱹᱜᱤᱫ ᱫᱚ ᱚᱱᱟ ᱫᱚ ᱟᱨ ᱟᱨᱦᱚᱸ ᱜᱮ ᱵᱤᱥᱟ
ᱦᱩᱸ ᱟᱹᱰᱤ ᱵᱟᱹᱲᱤᱡ ᱥᱮᱫ ᱪᱟᱞᱟᱣ ᱤᱫᱤᱜ ᱠᱟᱱᱟ ᱵᱟᱠᱚ ᱞᱟᱹᱭᱟ ᱩᱱᱠᱩ ᱪᱤᱞᱤ ᱠᱚ ᱢᱮᱛᱟ ᱠᱚᱣᱟ ᱞᱮᱸᱰᱮᱫ ᱯᱚᱠᱟ ᱥᱮ ᱠᱮᱸᱪᱳ ᱵᱟᱠᱚ ᱢᱮᱛᱟ ᱠᱚᱣᱟ ᱩᱱᱠᱩ ᱫᱚᱠᱚ ᱞᱟᱹᱭᱟᱠᱚ ᱠᱨᱤᱥᱚᱠ ᱨᱮᱱ ᱵᱚᱱᱫᱷᱩ ᱦᱮᱸᱥᱮ ᱦᱮᱸ ᱚᱱᱮ ᱚᱱᱠᱟᱱ ᱠᱟᱛᱷᱟ ᱞᱟᱦᱟᱛᱮ ᱵᱟᱲᱟᱭ ᱠᱟᱱᱟ ᱡᱮ ᱱᱩᱠᱩ ᱞᱮᱸᱰᱮᱫ ᱠᱷᱟᱹᱛᱤᱨ ᱜᱮ ᱪᱮᱛᱟ ᱱᱚᱣᱟ ᱫᱷᱟᱨ ᱫᱷᱟᱨᱛᱤ ᱯᱩᱨᱤ ᱤᱭᱟᱹᱣ ᱠᱟᱱᱟ ᱵᱮᱱᱟᱣ ᱟᱠᱟᱱᱟ ᱚᱛ ᱦᱟᱥᱟ ᱵᱚᱱ ᱧᱟᱢ ᱟᱠᱟᱫᱟ ᱚᱱᱠᱟ ᱞᱟᱦᱟ ᱯᱤ ᱯᱤᱞᱪᱩ ᱦᱟᱲᱟᱢ ᱯᱤᱞᱪᱩ ᱵᱩᱰᱷᱤ ᱟᱢᱚᱞ ᱨᱮ ᱱᱚᱣᱟ ᱠᱚ ᱟᱸᱡᱚᱢ ᱟᱠᱟᱱᱟ ᱦᱮᱸᱥᱮ ᱟᱢ ᱪᱮᱫ ᱞᱮᱠᱟᱢ ᱵᱟᱲᱟᱭᱟ ᱱᱚᱣᱟ ᱤᱫᱤ ᱠᱟᱛᱮᱜ
ᱦᱳᱭ ᱱᱚᱣᱟ ᱱᱤᱭᱟᱹ ᱱᱚᱣᱟ ᱱᱤᱭᱟᱹ ᱢᱤᱫᱴᱟᱝ ᱠᱟᱹᱦᱱᱤ ᱢᱮᱱᱟᱜᱼᱟ ᱚᱱᱟ ᱫᱚ ᱦᱟᱸᱜ ᱯᱚᱨᱮ ᱛᱮ ᱦᱟᱸᱜ ᱞᱟᱹᱭᱟᱢ ᱦᱩᱭᱩᱜᱼᱟ ᱦᱳᱭ ᱥᱮ
ᱟᱪᱪᱷᱟ ᱟᱪᱪᱷᱟ ᱴᱷᱤᱠ ᱜᱟᱪᱷᱮ
ᱦᱳᱭ ᱟᱫᱚ ᱦᱚᱸᱜᱼ ᱱᱟ ᱡᱟᱦᱟᱸ ᱦᱩᱭᱩᱜ ᱠᱟᱱᱟ ᱟᱵᱚ ᱪᱟᱥᱵᱟᱥ ᱦᱮᱸᱥᱮ
ᱦᱳᱭ
ᱱᱚᱣᱟ ᱫᱚ ᱡᱮᱢᱚᱱ ᱟᱵᱚ ᱦᱮᱛᱳᱜ ᱱᱚᱛᱮ ᱚᱠᱟᱥᱮᱫ ᱫᱚ ᱫᱟᱜ ᱫᱟᱭ ᱴᱷᱤᱠ ᱜᱮᱭᱟ ᱢᱮᱱᱠᱷᱟᱱ ᱟᱞᱮ ᱚᱱᱛᱮ ᱫᱚ ᱮᱠᱟᱞ ᱜᱮ ᱱᱤᱛᱚᱜ ᱫᱚ ᱵᱟᱭ ᱫᱟᱜ ᱮᱫᱟ ᱦᱮᱸ ᱥᱮ, ᱛᱟᱦᱚᱞᱮ ᱱᱤᱛᱚᱜ ᱟᱞᱮ ᱟᱱᱟᱴ ᱨᱮ ᱢᱮᱱᱟᱜ ᱞᱮᱭᱟ, ᱱᱟᱹᱭ ᱠᱷᱚᱱ ᱫᱟᱜ ᱟᱹᱜᱩ ᱞᱟᱜᱟᱣᱞᱮᱭᱟ ᱚᱱᱟ ᱫᱟᱜ ᱟᱹᱜᱩ ᱠᱟᱛᱮ ᱪᱟᱥ ᱞᱟᱜᱟᱣ ᱟᱞᱮᱭᱟ ᱵᱟᱠᱷᱟᱱ ᱱᱤᱭᱟᱹᱴᱟᱜ ᱥᱮᱨᱢᱟ ᱡᱩᱫᱤ ᱟᱞᱮ ᱵᱟᱝᱞᱮ ᱪᱟᱥᱟ ᱯᱩᱨᱟᱹ ᱞᱮ ᱟᱠᱟᱞ ᱜᱚᱫᱚᱜᱼᱟ ᱱᱤᱛᱚᱜ ᱫᱚ ᱦᱚᱸᱜ ᱱᱚᱝᱠᱟ ᱟᱞᱮᱞ ᱞᱮ ᱵᱩᱡᱷᱟᱹᱣ ᱠᱟᱫᱟ
ᱦᱮᱸ ᱟᱹᱰᱤ ᱱᱟᱯᱟᱭ
ᱚᱱᱛᱮ ᱫᱚ ᱫᱟᱜ ᱵᱟᱲᱟ ᱠᱚᱫᱚ ᱱᱤᱛᱚᱜ ᱫᱚ ᱦᱩᱭᱩᱜ ᱠᱟᱱ ᱜᱮᱭᱟ ᱥᱮ
ᱦᱮᱸ ᱠᱷᱩᱵ ᱮᱠᱴᱟ ᱫᱚ ᱵᱟᱝ ᱦᱳᱭᱚᱜ ᱠᱟᱱᱟ ᱦᱚᱞᱟ ᱡᱮ ᱫᱟᱜ ᱠᱮᱫᱟᱭ ᱦᱚᱞᱟ ᱫᱟᱜ ᱠᱮᱫᱟᱭ ᱥᱮᱛᱟᱜ ᱠᱷᱚᱱᱟᱜ ᱵᱷᱟᱜᱮ ᱜᱮ ᱫᱟᱜ ᱠᱮᱫᱟᱭ ᱛᱮᱦᱮᱧ ᱫᱚ ᱟᱫᱚ ᱥᱤᱛᱩᱝ ᱞᱮᱫᱟᱭ? ᱥᱤᱛᱩᱝ ᱠᱮᱫᱟᱭ ᱱᱤᱛᱳᱜ ᱢᱤᱫᱵᱟᱨ ᱯᱷᱚᱴᱟ ᱚᱱᱠᱟ ᱨᱤᱢᱤᱞ ᱨᱤᱢᱤᱞ ᱧᱮᱞᱚᱜ ᱠᱟᱱᱟ ᱡᱚᱨᱚᱭᱮᱫ ᱟᱭ ᱟᱨᱠᱤ ᱦᱮᱸ ᱥᱮ ᱠᱟᱱᱟᱱ ᱵᱮ
ᱦᱳᱭ ᱛᱟᱦᱞᱮ ᱚᱱᱛᱮ ᱫᱚ ᱡᱚᱠᱷᱚᱱᱼᱼ ᱦᱩᱲᱩ ᱵᱤᱞᱤᱜ ᱜᱮᱭᱟ ᱯᱳᱤᱧ ᱠᱷ ᱠᱷᱚᱱ ᱡᱚᱠᱷᱚᱱᱚᱱ ᱦᱩᱲᱩ ᱵᱤᱞᱤᱜ ᱜᱮᱭᱟ ᱚᱱᱛᱮ ᱢᱚᱬᱮ ᱠᱟᱴᱟ ᱠᱚ ᱫᱚᱠᱚ ᱥᱮᱱ ᱵᱟᱲᱟᱜ ᱜᱮᱭᱟ ᱥᱮ ᱵᱟᱝ
ᱱᱚᱛᱮ ᱫᱚ ᱟᱞᱮ ᱫᱚ ᱵᱤᱞᱟᱹᱛ ᱫᱤᱥᱚᱢ ᱦᱚᱲ ᱛᱚ ᱩᱱᱟᱹᱜ ᱴᱟ ᱫᱚ ᱵᱟᱠᱚ ᱥᱮᱱ ᱵᱟᱲᱟᱜ ᱜᱮᱭᱟ ᱦᱮᱸ ᱠᱷᱩᱵ ᱠᱚᱢ ᱟᱨᱠᱤ ᱟᱯᱮ ᱚᱱᱛᱮ ᱨᱮᱠᱚ ᱧᱮᱞ ᱵᱟᱲᱟᱜᱼᱟ
ᱦᱮᱸ ᱱᱚᱛᱮ ᱫᱚᱠᱚ ᱧᱮᱞᱚᱜ ᱜᱮᱭᱟ
ᱟᱨ ᱢᱮᱫᱴᱟᱝ ᱠᱩᱠᱞᱤ ᱮᱻ ᱞᱟᱹᱭᱫᱤᱧ ᱱᱩᱠᱩᱼᱼ ᱩᱱᱠᱩ ᱢᱚᱬᱮ ᱠᱟᱴᱷᱟ ᱫᱚ ᱪᱮᱫᱟᱜ ᱵᱚᱱ ᱢᱮᱛᱟ ᱠᱚᱣᱟ
ᱦᱳᱭ ᱮᱠᱫᱚᱢ ᱡᱚᱛᱷᱟᱛ ᱠᱩᱠᱞᱤ ᱜᱮᱢ ᱞᱟᱹᱭ ᱟᱠᱟᱫᱟ ᱢᱚᱬᱮ ᱠᱟᱴᱟ ᱫᱚ ᱦᱩᱭᱩᱜ ᱱᱟᱜ ᱩᱱᱠᱩᱣᱟᱜ ᱫᱚ ᱯᱩᱱᱭᱟ ᱠᱟᱴᱟ ᱢᱟᱛᱚ ᱢᱮᱱᱟᱜ ᱛᱟᱠᱚ ᱜᱮᱭᱟ ᱦᱮᱸ ᱥᱮ
ᱦᱳᱭ
ᱡᱟᱦᱟᱸ ᱩᱱᱠᱩᱣᱟᱜ ᱥᱩᱲ ᱛᱟᱠᱚ ᱡᱟᱦᱟᱸ ᱢᱩ ᱛᱟᱠᱚ ᱦᱮᱸᱥᱮ ᱚᱱᱟ ᱦᱚᱸ ᱟᱠᱚᱣᱟᱜ ᱡᱟᱸᱜᱟ ᱞᱮᱠᱟ ᱜᱮ ᱢᱚᱴᱟ ᱧᱚᱜ ᱜᱮᱭᱟ ᱥᱮ ᱛᱟᱦᱚᱞᱮ ᱚᱱᱟ ᱦᱚᱸ ᱚᱛ ᱨᱮᱜᱮ ᱵᱷᱤᱲᱟᱹᱣ ᱠᱚᱜᱼᱟ ᱟᱫᱚ ᱥᱟᱸᱜᱤᱧ ᱠᱷᱚᱱ ᱥᱟᱸᱜᱤᱧ ᱠᱷᱚᱱ ᱫᱚᱢ ᱢᱚᱱᱮᱭᱟ ᱡᱮ ᱢᱚᱬᱮ ᱜᱚᱴᱟᱝ ᱜᱮ ᱡᱟᱸᱜᱟ ᱛᱟᱭ
ᱚ ᱟᱪᱪᱷᱟ ᱟᱪᱪᱷᱟ ᱱᱚᱝᱠᱟᱱ ᱵᱮᱯᱟᱨ ᱵᱩᱡᱼᱼ ᱠᱮᱫᱟᱞᱤᱧ ᱵᱷᱟᱜᱤᱞᱤᱧ ᱵᱩᱡ ᱠᱮᱫᱟ ᱱᱚᱣᱟ ᱟᱸᱡᱚᱢ ᱠᱟᱛᱮᱜ ᱡᱮᱦᱮᱛᱩ ᱵᱟᱲᱟᱭ ᱵᱟᱝ ᱛᱟᱦᱮᱸ ᱠᱟᱱᱟ ᱦᱮᱸᱥᱮ ᱟᱪᱪᱷᱟ ᱛᱟᱦᱞᱮ ᱟᱵᱤᱱ ᱫᱚ ᱟᱛᱳ ᱚᱲᱟᱜ ᱨᱮ ᱢᱮᱱᱟᱜ ᱵᱤᱱᱟ ᱥᱮ ᱚᱠᱟᱞᱮᱠᱟ
ᱦᱮᱸ ᱟᱹᱛᱩᱳ ᱫᱚ ᱟᱹᱛᱩᱳ ᱨᱮᱜᱮ ᱟᱫᱚ ᱱᱤᱛᱚᱜ ᱦᱮᱸ ᱟᱛᱳ ᱫᱚ ᱟᱛᱳ ᱨᱮ ᱜᱮ ᱟᱫᱚ ᱦᱚᱸᱜᱚᱭ ᱱᱤᱛᱳᱜ ᱫᱚ ᱠᱷᱮᱛ ᱥᱮᱫ ᱜᱮᱞᱤᱧ ᱦᱮᱡ ᱟᱠᱟᱱᱟ ᱚᱱᱟᱜᱮ ᱠᱟᱹᱴᱤᱡ ᱞᱤᱧ ᱧᱮᱞ ᱵᱟᱲᱟᱜ ᱠᱟᱱᱟ ᱫᱟᱜ ᱠᱚᱼᱼ ᱚᱠᱟ ᱥᱮᱫ ᱠᱷᱚᱱᱟᱜ ᱟᱬᱜᱚᱱ ᱠᱟᱱᱟ ᱛᱟᱦᱞᱮ ᱠᱟᱹᱴᱤᱡ ᱦᱚᱨ ᱫᱟᱜ ᱟᱨ ᱚᱱᱟ ᱟᱲᱟᱜᱟᱜ ᱦᱩᱭᱩᱜᱼᱟ ᱠᱷᱮᱛ ᱠᱚᱨᱮ ᱯᱮᱨᱮᱡ ᱞᱮᱠᱷᱟᱱ ᱦᱟᱸᱜ ᱜᱟᱯᱟ ᱢᱮ ᱢᱮᱭᱟᱝ ᱛᱮᱜᱮ ᱥᱤᱼᱼ ᱠᱚ ᱮᱛᱚᱦᱚᱵ ᱠᱟᱛᱮ ᱨᱚᱦᱚᱭ ᱦᱩᱭᱩᱜᱼᱟ ᱥᱮ᱾
ᱦᱮᱸ ᱟᱪᱪᱷᱟ ᱟᱪᱪᱷᱟ ᱟᱵᱤᱱ ᱫᱚ ᱛᱟᱦᱚᱞᱮ ᱡᱤᱵᱽ ᱡᱤᱭᱟᱹᱞᱤ ᱪᱟᱥᱵᱟᱥ ᱚᱱᱟ ᱠᱚ ᱢᱮᱱᱟᱜ ᱛᱟᱵᱤᱱᱟ
ᱦᱮᱸ ᱢᱮᱱᱟᱜ ᱠᱚᱣᱟ ᱢᱮᱱᱟᱜ ᱠᱚᱣᱟ ᱡᱷᱚᱛᱚ ᱜᱮ ᱢᱮᱱᱟᱜ ᱠᱚᱣᱟ ᱡᱷᱚᱛᱚ ᱜᱮᱞᱤᱧ ᱪᱟᱥ ᱟᱠᱟᱫ ᱠᱚᱣᱟ ᱵᱤᱨ ᱧᱚᱜ ᱜᱮᱭᱟ ᱥᱮ ᱛᱟᱦᱞᱮ ᱵᱤᱨᱼᱼ ᱟᱫᱷᱟᱨ ᱨᱮᱜᱮ ᱚᱲᱟᱜ ᱫᱚ ᱢᱮᱱᱟᱜᱼᱟ ᱛᱟᱦᱞᱮ ᱚᱱᱠᱟᱜᱮ ᱪᱟᱥ ᱟᱭᱢᱟ ᱜᱟᱱ ᱜᱮ ᱢᱮᱱᱟᱜ ᱠᱚᱣᱟ ᱟᱫᱚ ᱫᱤᱱᱟᱹᱢᱟᱱ ᱫᱚ ᱩᱱᱠᱩ ᱜᱮᱞᱤᱧ ᱧᱮᱞ ᱵᱟᱲᱟ ᱠᱚᱣᱟ ᱥᱟᱶ ᱥᱟᱶᱛᱮ ᱠᱷᱮᱛ ᱠᱚ ᱠᱟᱹᱴᱤᱡ ᱞᱤᱧ ᱧᱮᱞᱟᱜᱼᱟ ᱟᱨ ᱧᱤᱫᱟᱹ ᱵᱮᱲᱟ ᱫᱚ ᱟᱨ ᱞᱟᱭᱤᱴ ᱠᱚ ᱟᱛᱮᱫ ᱦᱮᱡ ᱠᱟᱱᱟᱞᱤᱧ ᱠᱷᱮᱛ ᱠᱚ ᱧᱮᱧᱮᱞ᱾
ᱟᱪᱪᱷᱟ ᱟᱹᱰᱤ ᱱᱟᱯᱟᱭ ᱟᱹᱰᱤ ᱨᱟᱹᱥᱠᱟᱹ ᱜᱮᱞᱤᱧ ᱵᱩᱡᱽ ᱠᱮᱫᱟ ᱛᱟᱦᱚᱞᱮ ᱥᱚᱢᱳᱭ ᱢᱟ ᱦᱳᱭ ᱦᱮᱡ ᱟᱠᱟᱱ ᱛᱟᱞᱟᱝᱟ ᱵᱤᱥᱤ ᱚᱠᱛᱚᱼᱼ ᱚᱠᱛᱚ ᱫᱚ ᱵᱟᱹᱱᱩᱜᱼᱟ ᱦᱟᱸᱜ ᱦᱮᱸᱥᱮ ᱟᱫᱚ ᱛᱟᱦᱚᱞᱮ ᱢᱟ ᱛᱟᱦᱚᱞᱮ ᱤᱱᱠᱟᱹ ᱜᱮᱞᱟᱝ ᱜᱟᱞᱢᱟᱨᱟᱣᱟ ᱦᱮᱸ ᱥᱮ
ᱮᱠᱫᱚᱢ ᱜᱮ ᱦᱳᱭ ᱮ ᱱᱚᱣᱟ ᱫᱚ ᱦᱟᱸᱜ ᱟᱡ ᱛᱮᱜᱮ ᱠᱟᱴᱟᱣ ᱫᱚ ᱠᱟᱴᱟᱜ ᱦᱮᱸᱥᱮ
ᱟᱪᱪᱷᱟ
ᱦᱳᱭ
ᱪᱮᱫᱟᱜ ᱥᱮ ᱫᱚᱥ ᱢᱤᱱᱤᱴ ᱠᱟᱛᱮ
ᱦᱮᱸ ᱦᱚᱭᱮ ᱢᱮᱱ ᱛᱚᱠᱚ ᱢᱮᱱ ᱦᱚᱪᱚ ᱠᱟᱫᱟ ᱚᱱᱠᱟ ᱜᱮ ᱦᱚᱸ ᱦᱮᱥᱮ ᱢᱮᱱᱠᱷᱟᱱ ᱱᱚᱣᱟ ᱫᱚ ᱟᱡ ᱛᱮᱜᱮ ᱦᱟᱸᱜ ᱠᱟᱴᱟᱜ ᱟᱛᱚ ᱟᱫᱚ ᱛᱟᱦᱚᱞᱮ ᱚᱱᱟ ᱠᱷᱟᱹᱛᱤᱨᱼᱼ ᱱᱚᱣᱟ ᱫᱚ ᱱᱚᱝᱠᱟ ᱜᱮ ᱛᱟᱦᱮᱸ ᱦᱚᱪᱚᱱ ᱟᱫᱚ ᱞᱟᱹᱭ ᱞᱟᱹᱭ ᱛᱮᱜᱮ ᱦᱟᱸᱜ ᱠᱟᱴᱟᱣ ᱫᱚ ᱧᱮᱞ ᱫᱚ ᱵᱷᱟᱞᱤᱭᱟ
ᱚᱻ
ᱟᱪᱪᱷᱟ ᱦᱮ ᱵᱷ ᱛᱚ ᱢᱟ ᱮᱱᱠᱷᱟᱱ ᱥᱟᱹᱜᱩᱱ ᱧᱤᱫᱟᱹ ᱵᱮᱥᱛᱮ ᱛᱟᱦᱮᱱ ᱵᱤᱱ ᱡᱟᱹᱯᱤᱫ ᱵᱤᱱ
ᱟᱪᱪᱷᱟ ᱴᱷᱤᱠ ᱟᱪᱷᱮ ᱥᱟᱹᱜᱩᱱ ᱧᱤᱫᱟᱹ ᱦᱮᱸ ᱦᱩᱸ᱾